ᱩᱸ ᱦᱮᱞᱳ ᱜᱚᱝᱠᱮ ᱟᱸᱡᱚᱢᱚᱜ ᱠᱟᱱᱟ? ᱦᱮᱸ ᱜᱚᱝᱠᱮ
ᱦᱮᱸ ᱜᱚᱝᱠᱮ ᱟᱸᱡᱚᱢᱚᱜ ᱠᱟᱱᱟ ᱾
ᱮᱦ
ᱟᱨ ᱡᱚᱢ ᱵᱟᱲᱟ ᱠᱚ ᱦᱩᱭᱱᱟ ᱜᱚᱝᱠᱮ? ᱦᱮᱸ ᱜᱚᱢᱠᱮ ᱥᱟᱹᱜᱩᱱ ᱧᱤᱫᱟᱹ᱾ ᱟᱸᱻ ᱛᱟᱦᱚᱞᱮ ᱛᱮᱦᱮᱧ ᱫᱚ ᱪᱮᱫ ᱠᱚ ᱩᱛᱩ ᱵᱟᱲᱟ ᱦᱩᱭᱞᱮᱱᱟ?
ᱛᱮᱦᱤᱧ ᱫᱚ ᱩᱛᱩ ᱦᱩᱭ ᱞᱮᱱᱟ, ᱤᱭᱟᱹ ᱥᱤᱢ ᱡᱤᱞ᱾
ᱚ ᱥᱤᱢᱡᱮᱞ᱾
ᱦᱳᱭ᱾
ᱚ ᱱᱟᱯᱟᱭ ᱜᱮ ᱛᱟᱦᱚᱞᱮ᱾
ᱦᱮᱭ ᱛᱟᱯᱚᱨ ᱱᱤᱛᱳᱜ ᱫᱚ ᱚᱠᱟᱨᱮ? ᱱᱤᱛᱳᱜ ᱫᱚ ᱛᱟᱦᱚᱞᱮ ᱚᱠᱟᱨᱮ
ᱦᱮᱸ ᱜᱚᱢᱠᱮ ᱢᱮᱱᱟᱜ ᱞᱤᱧᱟᱹ ᱠᱷᱟᱡ ᱚᱱᱠᱟᱱᱟᱜ ᱡᱟᱭᱜᱟ ᱨᱮᱜᱮ ᱱᱚᱣᱟ ᱯᱟᱨᱥᱚᱱᱟᱞ ᱡᱤᱱᱤᱥ ᱫᱚ ᱵᱟᱠᱷᱟᱡ ᱱᱚᱣᱟ ᱨᱮᱫᱚ ᱞᱟᱹᱭ ᱵᱟᱝ ᱜᱟᱱᱚᱜᱼᱟ ᱦᱮᱸᱥᱮ ᱴᱷᱤᱠ ᱟᱪᱷᱮ ᱛᱟᱦᱞᱮ ᱛᱮᱦᱮᱧ ᱫᱚ ᱚᱱᱠᱟᱱᱟᱜ ᱴᱳᱯᱤᱠ ᱱᱤᱭᱮ ᱞᱟᱝ ᱨᱚᱯᱟ ᱵᱷᱮᱱᱛᱟ ᱠᱟᱛᱷᱟ ᱟᱨ ᱠᱩᱫᱩᱢ ᱱᱤᱭᱮ ᱞᱟᱝ ᱨᱚᱯᱚᱲᱟ ᱦᱮᱸᱥᱮ ᱜᱚᱝᱠᱮ ᱟᱸᱡᱚᱢᱚᱜ ᱠᱟᱱᱟ?
ᱵᱷᱮᱱᱛᱟ ᱠᱟᱛᱷᱟ
ᱟᱦ ᱦᱳᱭ
ᱠᱩᱫᱩᱢ
ᱵᱷᱮᱱᱛᱟ ᱠᱟᱛᱷᱟ ᱟᱨ ᱠᱩᱫᱩᱢ ᱟᱨ ᱛᱟᱦᱚᱞᱮ ᱵᱷᱮᱱᱛᱟ ᱠᱟᱛᱷᱟ ᱨᱮᱱᱟᱜ ᱚᱲᱮᱡ ᱚᱨᱯᱟᱛ ᱠᱟᱹᱴᱤᱡ ᱢᱟ ᱞᱟᱹᱭ ᱟᱸᱡᱚᱢ ᱟᱹᱞᱤᱧ ᱵᱤᱱ
ᱵᱷᱮᱱᱛᱟ ᱠᱟᱛᱷᱟ ᱢᱟᱱᱮ ᱫᱚ ᱪᱮᱫ?
ᱦᱮᱸ ᱦᱮᱸ ᱦᱮᱸ ᱜᱚᱝ
ᱦᱮᱸ ᱞᱟᱹᱭ ᱫᱟᱞᱤᱧ ᱵᱷᱮᱱᱛᱟ ᱠᱟᱛᱷᱟ ᱢᱟᱱᱮ ᱫᱚ ᱪᱮᱫ?
ᱜᱚᱢᱠᱮ ᱢᱟᱱᱮ ᱟᱵᱚᱣᱟᱜ ᱥᱮᱫᱟᱭ ᱟᱸᱡᱚᱢᱚᱜ ᱠᱟᱱᱟ ᱜᱚᱝᱠᱮ
ᱦᱮᱸ ᱜᱚᱝᱠᱮ ᱟᱸᱡᱚᱢᱚᱜ ᱠᱟᱱᱟ ᱦᱮᱸ
ᱚ ᱤᱧ ᱢᱟᱱᱮ ᱥᱮᱫᱟᱭ ᱵᱤᱫᱟᱹᱞ ᱠᱷᱚᱱᱟᱜ ᱠᱟᱹᱴᱤᱡ ᱢᱟᱱᱮ ᱛᱮᱞᱤᱧ ᱞᱟᱹᱭᱟ ᱥᱮ ᱠᱟᱹᱴᱤᱡ ᱛᱮᱼᱟ ᱪᱮᱫ ᱪᱮᱠᱟ ᱪᱮᱠᱟ ᱞᱟᱝ ᱟᱪᱪᱷᱟ ᱵᱷᱮᱱᱛᱟ ᱠᱟᱛᱷᱟ ᱢᱟᱱᱮ ᱟᱵᱚᱣᱟᱜ ᱡᱟᱦᱟᱸ ᱢᱤᱫᱴᱟᱝ ᱯᱨᱚᱪᱚᱞᱤᱛᱚ ᱡᱟᱦᱟᱸ ᱡᱤᱱᱤᱥ ᱵᱚᱱ ᱢᱮᱛᱟᱜ ᱠᱟᱱᱟ ᱦᱮᱸᱥᱮ, ᱦᱮᱸ ᱜᱚᱝᱠᱮ?
ᱦᱮ ᱦᱮᱸ ᱦᱮᱸ ᱟᱸᱡᱚᱢᱚᱜ ᱠᱟᱱᱟ᱾
ᱦᱮᱸᱢ ᱡᱟᱦᱟᱸ ᱟᱵᱚ ᱯᱨᱚᱪᱚᱞᱤᱛᱚ ᱡᱟᱦᱟᱸ ᱢᱤᱫᱴᱟᱝ ᱡᱤᱱᱤᱥ ᱟᱨᱠᱤ ᱡᱟᱦᱟᱸᱱᱟᱜ ᱵᱚᱱ ᱞᱟᱹᱭ ᱫᱟ ᱦᱮᱸ ᱥᱮ᱾ ᱟᱭ ᱥᱮ ᱠᱟᱹᱯᱤ ᱦᱮᱸ ᱚᱱᱟ ᱢᱤᱫᱴᱟᱝ ᱟᱞᱟᱫᱟ ᱢᱤᱫᱴᱟᱝ ᱟᱞᱟᱫᱟ ᱵᱷᱟᱵ ᱡᱟᱦᱟᱸ ᱵᱚᱱ ᱞᱟᱹᱭ ᱫᱟᱲᱮ ᱭᱟᱜᱼᱟ ᱟᱨᱠᱤ ᱦᱮᱸ ᱥᱮ, ᱚᱱᱟᱜᱮ ᱵᱷᱮᱱᱛᱟ ᱠᱟᱛᱷᱟ ᱢᱮᱛᱟᱜ ᱠᱟᱱᱟ᱾ ᱜᱚᱝᱠᱮ ᱴᱷᱤᱠ ᱜᱚᱝᱠᱮ?
ᱦᱮᱸ ᱜᱚᱢᱠᱮ ᱴᱤᱠ ᱫᱚᱵ ᱴᱤᱠ ᱜᱮᱵᱤ ᱞᱟᱹᱭᱫᱟ ᱦᱟᱸᱜ ᱟᱹᱞᱤᱧ ᱚᱠᱟ ᱞᱮᱠᱟᱞᱤᱧ ᱵᱟᱲᱟᱭ ᱠᱷᱟᱡ ᱚᱱᱠᱟ ᱠᱟᱹᱴᱤᱡ ᱞᱤᱧ ᱞᱟᱹᱭᱫᱟ ᱦᱮᱸᱥᱮ᱾ ᱵᱷᱮᱱᱛᱟ ᱠᱟᱛᱷᱟ ᱫᱚ ᱦᱩᱭᱩᱜ ᱠᱟᱱᱟ ᱡᱟᱦᱟᱸ ᱢᱟᱱᱮ ᱥᱚᱡᱷᱮ ᱵᱟᱝ ᱞᱟᱹᱭ ᱠᱟᱛᱮᱫ ᱠᱟᱹᱴᱤᱡ ᱟᱠᱟᱸᱠᱟ ᱵᱟᱸᱠᱟᱛᱮ ᱞᱟᱹᱭ᱾ ᱥᱮ ᱰᱟᱭᱨᱮᱠᱴ ᱵᱟᱝ ᱞᱟᱹᱭ ᱠᱟᱛᱮᱫ ᱤᱱᱰᱟᱭᱨᱮᱠᱴ ᱡᱟᱦᱟᱸ ᱠᱚ ᱞᱟᱹᱭᱟ ᱚᱱᱟᱜᱮ ᱵᱷᱮᱱᱛᱟ ᱠᱟᱛᱷᱟ ᱠᱟᱱᱟ᱾ ᱦᱮᱸᱥᱮ?
ᱦᱮᱸ ᱮᱠᱫᱚᱢ ᱮᱠᱫᱚᱢ
ᱢᱟᱱᱮ ᱡᱟᱦᱱᱟᱜ ᱠᱟᱛᱷᱟ ᱜᱮ ᱦᱟᱜ ᱠᱷᱟᱡ ᱚᱱᱮ ᱢᱟᱱᱮ, ᱦᱮᱸ ᱜᱚᱝᱠᱮ ᱞᱮᱵᱤᱱ
ᱱᱚᱣᱟ ᱨᱮᱱᱟᱜ ᱠᱟᱹᱴᱤᱡ ᱱᱟᱜᱟᱢ ᱠᱟᱹᱴᱤᱡ ᱞᱟᱝ ᱨᱚᱯᱚᱲᱟ ᱪᱮᱫ ᱞᱮᱠᱟᱛᱮ ᱢᱟᱱᱮ ᱪᱮᱫᱟᱜ ᱦᱮᱡ ᱠᱟᱱ
ᱱᱟᱜᱟᱢ ᱫᱚ ᱵᱷᱮᱱᱛᱟ ᱠᱟᱛᱷᱟ ᱠᱚᱞᱟᱝ ᱛᱮᱦᱮᱧ ᱫᱚᱞᱟᱝ ᱜᱟᱯᱟᱞᱢᱟᱨᱟᱜᱼᱟ ᱱᱟᱜᱟᱢ ᱫᱚ ᱵᱟᱠᱟᱡ ᱯᱚᱨᱮ ᱛᱮᱞᱟᱝ ᱜᱟᱯᱟᱞ ᱢᱟᱨᱟᱨᱟᱜᱼᱟ ᱦᱳᱭᱥᱮ
ᱟᱪᱪᱷᱟ ᱴᱷᱤᱠ ᱜᱮᱭᱟ
ᱛᱟᱦᱚᱞᱮ ᱜᱚᱝᱠᱮ ᱵᱷᱮᱱᱛᱟ ᱠᱟᱛᱷᱟ ᱫᱚ ᱚᱠᱟ ᱚᱠᱟ ᱡᱚᱠᱷᱚᱡ ᱵᱟᱹᱲᱛᱤ ᱢᱟᱱᱮ ᱚᱠᱟ ᱚᱠᱟ ᱠᱟᱡᱮ ᱵᱷᱚᱡᱮ ᱨᱮ ᱡᱟᱹᱥᱛᱤ ᱵᱮᱵᱚᱦᱟᱨᱚᱜ ᱜᱮᱭᱟ ᱠᱟᱹᱴᱤᱡ ᱮᱢ ᱞᱟᱹᱭ ᱫᱟᱲᱮᱭᱟᱜᱼᱟ
ᱜᱚᱝᱠᱮ ᱢᱟᱱᱮ ᱡᱚᱛᱚ ᱴᱩᱠᱩᱧ ᱵᱟᱲᱟᱭᱟ ᱟᱨᱠᱤ, ᱵᱷᱮᱱᱛᱟ ᱠᱟᱛᱷᱟ ᱫᱚ ᱞᱟᱦᱟᱛᱮ ᱦᱟᱲᱟᱢ ᱦᱟᱯᱲᱟᱢ ᱠᱚ ᱫᱚᱢᱮ ᱠᱚ ᱵᱮᱵᱚᱦᱟᱨ ᱛᱟᱵᱚᱱ ᱛᱟᱦᱮᱱᱟ ᱟᱨᱠᱤ ᱡᱟᱦᱟᱱᱟᱜ ᱤᱭᱟᱹ ᱠᱚᱨᱮ ᱪᱮᱫ ᱤᱧ ᱞᱟᱹᱭᱟ ᱩᱱᱟᱹᱜᱴᱟ ᱫᱚ ᱫᱤᱥᱟᱹ ᱫᱚ ᱵᱟᱝ ᱦᱤᱡᱩᱜ ᱠᱟᱱᱟ ᱱᱟᱦᱟᱜ ᱮᱸᱻ ᱡᱟᱦᱱᱟᱜ ᱯᱚᱨᱚᱵᱽ ᱯᱟᱹᱞᱤ ᱠᱚᱨᱮ ᱚᱱᱠᱟᱱᱟᱜ ᱦᱮᱸᱥᱮ
ᱦᱮᱸ, ᱡᱮᱢᱚᱱ ᱞᱟᱹᱭ ᱜᱟᱱᱚᱜᱼᱟ ᱵᱟᱯᱞᱟ ᱨᱮᱫᱚ ᱟᱹᱰᱤ ᱜᱟᱱ ᱜᱮᱵᱚᱱ ᱵᱮᱵᱚᱦᱟᱨ ᱜᱮᱭᱟ ᱵᱟᱯᱞᱟᱨᱮ ᱟᱹᱰᱤ ᱩᱥᱛᱟᱹᱨ ᱵᱷᱮᱱᱛᱟ ᱠᱟᱛᱷᱟ ᱠᱚ ᱞᱟᱹᱭ ᱜᱮᱭᱟ ᱦᱮᱸᱥᱮ
ᱮᱠᱟᱞ ᱮᱠᱟᱞ
ᱦᱮᱸ ᱛᱟᱦᱚᱞᱮ ᱜᱚᱝᱠᱮ ᱟᱹᱞᱤᱧ ᱠᱤᱪᱷᱩᱜᱟᱱ ᱵᱷᱮᱱᱛᱟ ᱠᱟᱛᱷᱟ ᱞᱤᱧ ᱞᱟᱹᱭᱮᱜᱼᱟ ᱦᱮᱸᱥᱮ
ᱦᱮᱸ ᱦᱮᱸ
ᱱᱚᱣᱟ ᱨᱮᱱᱟᱜ ᱛᱮᱞᱟ ᱮᱢ ᱨᱮᱱᱟᱜ ᱠᱷᱟᱡ ᱨᱤᱠᱟᱹᱭ ᱵᱤᱱ ᱟᱹᱵᱤᱱ ᱦᱚᱸ ᱠᱩᱠᱞᱤ ᱵᱤᱱ ᱫᱚᱦᱚ ᱫᱟᱲᱮᱭᱟᱜᱼᱟ
ᱟᱪᱪᱷᱟ
ᱢᱚᱱᱮ ᱠᱟᱜ ᱵᱤᱱ ᱢᱮᱫ-ᱢᱤᱫ ᱡᱟᱭᱜᱟ ᱨᱮ ᱵᱟᱹᱦᱩ ᱧᱮᱧᱮᱞ ᱵᱤᱱ ᱪᱟᱞᱟᱣ ᱠᱟᱱᱟ ᱦᱮᱸ ᱥᱮ
ᱦᱮᱸ ᱦᱮᱸ
ᱵᱟᱹᱦᱩ ᱧᱮᱧᱮᱞ ᱵᱤᱱ ᱪᱟᱞᱟᱣ ᱠᱟᱱ ᱠᱷᱟᱱ ᱚᱸᱰᱮ ᱟᱫᱚ ᱩᱝᱠᱩ ᱨᱮᱱ ᱟᱭᱳᱼᱵᱟᱵᱟ ᱥᱮ ᱡᱟᱭᱦᱳᱠ ᱦᱟᱲᱟᱢ ᱵᱩᱲᱦᱤ ᱠᱚᱠᱚ ᱛᱟᱦᱮᱱᱟ ᱩᱝᱠᱩ ᱡᱩᱫᱤ ᱠᱚ ᱠᱩᱞᱤ ᱠᱮᱫ ᱵᱤᱱᱟ ᱵᱟᱹᱵᱩ ᱦᱟᱴ ᱯᱟᱛᱟᱢ ᱪᱟᱞᱟᱣ ᱞᱮᱱᱠᱷᱟᱱ ᱢᱟᱛᱠᱚᱢ ᱫᱟᱨᱮ ᱨᱮᱫᱚᱢ ᱩᱢᱩᱞᱚᱜ ᱜᱮᱭᱟ ᱥᱮ ᱵᱟᱝ ᱥᱮᱢ ᱡᱤᱨᱟᱹᱜ ᱜᱮᱭᱟ ᱥᱮ ᱵᱟᱝ ᱢᱟᱛᱠᱚᱢ ᱫᱟᱨᱮ ᱵᱩᱴᱟᱹᱨᱮ ᱱᱚᱣᱟ ᱨᱮᱱᱟᱜ ᱵᱷᱮᱱᱛᱟ ᱠᱟᱛᱷᱟ ᱨᱮᱱᱟᱜ ᱢᱟᱱᱮ ᱫᱚ ᱪᱮᱫ
ᱜᱚᱢᱠᱮ ᱱᱚᱣᱟ ᱢᱟ ᱵᱟᱹᱞᱤᱧ ᱵᱟᱲᱟᱭᱟ
ᱴᱷᱤᱠ ᱟᱪᱷᱮ ᱛᱟᱦᱚᱞᱮ ᱟᱹᱞᱤᱧ ᱞᱤᱧ ᱞᱟᱹᱭᱮᱜᱼᱟ ᱦᱮᱸᱥᱮ ᱢᱟᱱᱮ ᱢᱟᱛᱠᱚᱢ ᱵᱩᱴᱟᱹᱨᱮ ᱩᱢᱩᱞᱚᱜ ᱵᱚᱞᱛᱮ ᱢᱟᱱᱮ ᱢᱟᱱᱮ ᱡᱤᱨᱟᱹᱣ ᱵᱚᱞᱛᱮ ᱢᱟᱱᱮ ᱚᱱᱟ ᱫᱚ ᱯᱟᱹᱣᱨᱟᱹ ᱧᱩ ᱨᱮᱱᱟᱜ ᱦᱟᱜ ᱠᱷᱟᱡ ᱠᱟᱛᱷᱟᱴᱟᱜ ᱫᱚ ᱠᱟᱱᱟ
ᱟᱪᱪᱷᱟ
ᱢᱟ ᱜᱚᱢᱠᱮ ᱟᱹᱵᱤᱱ ᱚᱱᱠᱟᱱᱟᱜᱵᱟᱨ ᱜᱷᱟᱱᱴᱟ ᱠᱟᱛᱷᱟ ᱫᱚᱦᱚᱭ ᱵᱤᱱ
ᱜᱚᱢᱠᱮᱜ ᱚᱱᱟ ᱡᱟᱦᱟᱸ ᱤᱭᱟᱹ ᱠᱚ ᱞᱟᱹᱭᱟ ᱮ ᱤᱧ ᱡᱟᱦᱟᱺᱧ ᱟᱸᱡᱚᱢ ᱠᱟᱫᱼᱟ ᱠᱟᱥᱢᱟ ᱴᱚᱴᱠᱚ ᱠᱟᱥᱢᱟ ᱴᱚᱴᱠᱚ
ᱦᱮᱸ ᱠᱟᱥᱢᱟ ᱴᱚᱠᱴᱚ ᱰᱚᱠᱛᱚᱨ ᱠᱟᱥᱢᱟᱴ ᱰᱚᱠᱛᱚᱨ ᱨᱮᱱᱟᱜ ᱤᱭᱟᱹ ᱵᱷᱮᱱᱛᱟ ᱠᱟᱛᱷᱟ ᱫᱚ ᱦᱩᱭᱩᱜ ᱠᱟᱱᱟ ᱱᱚᱣᱟ ᱫᱚ ᱵᱟᱯᱞᱟ ᱵᱟᱹᱦᱩᱣᱟᱢᱟ ᱠᱚ ᱦᱮᱸᱥᱮ ᱚᱱᱟᱛᱮ ᱦᱟᱲᱟᱢ ᱠᱚᱠᱚ ᱞᱟᱹᱭ ᱜᱮᱭᱟ ᱪᱤᱞᱤᱭᱟ ᱜᱚᱲᱚᱢ ᱠᱚᱲᱟ ᱫᱚᱢᱮᱢ ᱫᱟᱬᱟ ᱵᱟᱲᱟᱭᱮᱫ ᱫᱚ ᱠᱟᱥᱢᱟ ᱴᱚᱠᱴᱚᱣᱟᱢᱟᱞᱮ
ᱦᱮᱸ ᱜᱚᱢᱠᱮ ᱮᱠᱟᱞ ᱦᱮᱸ ᱦᱮᱸ
ᱴᱷᱤᱠ ᱟᱪᱷᱮ ᱜᱚᱝᱠᱮ ᱟᱹᱞᱤᱧ ᱦᱚᱸ ᱢᱤᱫᱴᱟᱝ ᱵᱷᱮᱱᱛᱟ ᱠᱟᱛᱷᱟᱞᱤᱧ ᱫᱚᱦᱚᱭᱮᱫᱼᱟ ᱦᱮᱸ ᱥᱮ
ᱦᱮᱸ ᱜᱚᱢᱠᱮ
ᱦᱮᱸ ᱧᱮᱞᱮ ᱨᱟᱥᱟ ᱢᱟᱱᱮ ᱪᱮᱫ ᱵᱩᱡᱷᱩᱜᱚᱜᱼᱟ
ᱧᱮᱞᱮ ᱨᱟᱥᱟ
ᱦᱟᱸ
ᱜᱚᱝᱠᱮ ᱚᱱᱟ ᱦᱚᱸ ᱵᱟᱹᱞᱤᱧ ᱵᱟᱲᱟᱭᱟ ᱜᱚᱝᱠᱮ
ᱦᱳᱭ ᱧᱮᱞᱟ ᱨᱟᱥᱟ ᱫᱚ ᱦᱟᱠᱷᱟᱡ ᱯᱤᱞᱪᱩ ᱨᱟᱥᱟ ᱠᱚ ᱞᱟᱹᱭᱟ ᱡᱟᱦᱟᱸ ᱯᱟᱹᱨ
ᱯᱤᱞᱪᱩ ᱨᱟᱥᱟ ᱟᱪᱷᱟ ᱜᱚᱝᱠᱮ ᱡᱟᱦᱟᱸ ᱚᱱᱮ ᱠᱚᱞᱚᱢ ᱵᱚᱫᱚᱞ ᱛᱮ ᱱᱚᱱᱚᱞ ᱥᱮ ᱟᱝᱜᱽᱨᱚᱵ ᱚᱱᱮ ᱚᱱᱠᱟ ᱡᱟᱦᱟᱸ ᱵᱚᱱ ᱞᱟᱹᱭᱟ ᱚᱱᱟ ᱠᱚᱫᱚ ᱚᱱᱟ ᱠᱚᱫᱚ ᱟᱵᱚᱣᱟᱜ ᱵᱷᱮᱱᱛᱟ ᱠᱟᱛᱷᱟ ᱠᱟᱱᱟ ᱥᱮ
ᱚᱱᱟ ᱫᱚ ᱵᱷᱮᱱᱛᱟ ᱠᱟᱛᱷᱟ ᱠᱟᱛᱷᱟ ᱫᱚ ᱵᱟᱝ ᱞᱟᱹᱭ ᱜᱟᱱᱚᱜᱟ ᱮᱠᱪᱩᱭᱮᱞᱤ ᱢᱤᱫ ᱵᱷᱮᱱᱛᱟ ᱠᱟᱛᱷᱟ ᱫᱚ ᱚᱱᱠᱟᱱᱟᱜ ᱫᱚ ᱵᱟᱝ ᱠᱟᱱᱟ ᱤᱱᱰᱟᱭᱨᱮᱠᱴ ᱡᱟᱦᱟᱸ ᱵᱩᱡᱷᱟᱹᱜᱼᱟ ᱱᱚᱣᱟ ᱫᱚ ᱰᱟᱭᱨᱮᱴ ᱞᱮᱠᱟᱜᱮ ᱵᱩᱡᱷᱟᱹᱜ ᱠᱚᱞᱚᱢ ᱫᱚ ᱦᱟᱸ ᱠᱷᱟᱡ ᱚᱱᱟ ᱫᱚ ᱵᱟᱝᱞᱟ ᱠᱟᱛᱷᱟ ᱟᱨ ᱱᱚᱱᱚᱞ ᱫᱚ ᱦᱩᱭᱩᱜ ᱠᱟᱱᱟ
ᱟᱪᱷᱟ ᱟᱪᱷᱟ
ᱟᱨ ᱡᱮᱢᱚᱱ ᱟᱨᱚ ᱟᱨᱚ ᱞᱤᱧ ᱞᱟᱹᱭ ᱫᱟ ᱦᱮᱸᱥᱮ
ᱦᱮᱸ ᱜᱚᱝᱠᱮ ᱞᱟᱹᱭ ᱵᱮᱱ
ᱦᱩᱸ ᱪᱷᱟᱛᱟ ᱫᱟᱨᱮ ᱨᱮᱱᱟᱜ ᱢᱮᱱᱮᱫ ᱫᱚ ᱚᱠᱚᱭ?
ᱪᱷᱟᱛᱟ ᱫᱟᱨᱮ ᱪᱷᱟᱛᱟ ᱫᱟᱨᱮ ᱫᱚ ᱢᱟᱱᱮ ᱠᱩᱲᱤ ᱜᱤᱫᱽᱨᱟᱹ ᱨᱮᱱ ᱢᱟᱱᱮ ᱡᱟᱶᱟᱭ ᱵᱚᱱ ᱵᱩᱡᱷᱟᱹᱣᱮᱫ ᱠᱚᱣᱟ
ᱦᱮᱸ ᱦᱮᱸ ᱮᱜᱽ
ᱢᱟᱱᱮ ᱪᱷᱟᱛᱟ ᱫᱟᱨᱮ ᱞᱮᱠᱟᱭ ᱪᱷᱟᱛᱟ ᱫᱟᱨᱮ ᱞᱮᱠᱟᱭ ᱩᱢᱩᱞ ᱠᱟᱭᱟ ᱦᱮᱸ ᱥᱮ ᱵᱟᱝ
ᱛᱟᱦᱚᱞᱮ ᱜᱚᱢᱠᱮ ᱟᱨᱚ ᱢᱤᱫᱴᱟᱝ ᱵᱷᱮᱱᱛᱟ ᱠᱟᱛᱷᱟᱧ ᱞᱮᱫᱟ ᱦᱮᱸᱥᱮ ᱞᱮᱴᱚ ᱞᱮ ᱞᱮᱴᱚ ᱦᱟᱹᱴᱤᱧ ᱢᱮᱱᱛᱮ ᱫᱚ ᱪᱮᱫ ᱵᱩᱡᱷᱟᱹᱜᱚᱜᱼᱟ
ᱦᱮᱸ ᱜᱚᱢᱠᱮ ᱱᱚᱣᱟ ᱢᱟ ᱵᱟᱹᱞᱤᱧ ᱵᱟᱹᱞᱤᱧ ᱫᱤᱥᱟᱹᱭᱮᱫᱼᱟ ᱱᱤᱛᱚᱜ ᱫᱚ
ᱟᱪᱪᱷᱟ ᱚᱱᱟᱛᱮ ᱢᱟᱱᱮ ᱡᱚᱠᱷᱚᱱ ᱯᱮᱲᱟ ᱠᱚ ᱠᱚ ᱦᱤᱡᱩᱜᱼᱟ ᱦᱮᱸᱥᱮ
ᱦᱮᱸ ᱦᱮᱸ
ᱛᱚᱠᱷᱚᱱ ᱠᱚ ᱞᱟᱹᱭ ᱜᱮᱭᱟ ᱢᱟ ᱢᱟᱹᱭ ᱥᱮ ᱢᱟ ᱵᱟᱹᱵᱩ ᱞᱮᱴᱚ ᱦᱟᱹᱴᱤᱧ ᱜᱚᱜ ᱟᱠᱚ ᱢᱮ ᱱᱚᱣᱟ ᱨᱮᱱᱟᱜ ᱢᱟᱱᱮ ᱫᱚ ᱦᱩᱭᱩᱜ ᱠᱟᱱᱟ ᱡᱚᱦᱟᱨ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱜᱚᱢᱠᱮ
ᱦᱳᱭ ᱢᱟ ᱟᱹᱵᱤᱱ ᱟᱨᱚ ᱫᱤᱥᱟᱹᱭ ᱫᱟᱹᱵᱤᱱ ᱚᱱᱠᱟᱱᱟᱜ ᱵᱷᱮᱱᱛᱟ ᱠᱟᱛᱷᱟ
ᱵᱟᱝᱜᱮ ᱜᱚᱢᱠᱮ ᱩᱱᱟᱹᱜ ᱵᱟᱝ ᱪᱚᱨᱪᱟ ᱵᱟᱲᱟ ᱦᱩᱭ ᱟᱠᱟᱱᱟ ᱟᱫᱚ ᱟᱹᱰᱤ ᱟᱭ ᱢᱟᱱᱮ ᱪᱮᱫ ᱤᱧ ᱞᱟᱹᱭᱟ ᱟᱹᱰᱤ ᱥᱮᱬᱟ ᱦᱩᱭᱱᱟ ᱱᱚᱜᱼᱚᱭ ᱵᱟᱨᱭᱟ ᱯᱮᱭᱟᱧ ᱵᱩᱡ ᱠᱮᱜᱼᱟ ᱯᱷᱳᱱ ᱛᱮᱵᱮᱱ ᱞᱟᱹᱭᱼᱟᱜ ᱞᱤᱧᱟ ᱟᱹᱰᱤ ᱨᱟᱹᱥᱠᱟ ᱵᱩᱡᱷᱟᱹᱜ ᱠᱟᱱᱟ
ᱦᱮᱸ ᱟᱪᱪᱷᱟ ᱴᱷᱤᱠ ᱜᱟᱪᱷᱮ ᱛᱟᱦᱚᱞᱮ ᱟᱨᱚᱞᱤᱧ ᱠᱩᱠᱞᱤ ᱞᱤᱧ ᱫᱚᱦᱚᱭᱮᱜᱼᱟ ᱦᱮᱸᱥᱮ ᱡᱷᱟᱹᱱᱴᱤ ᱠᱚᱠᱚᱨ ᱢᱮᱱᱛᱮᱫᱚ ᱪᱤᱞᱤ ᱵᱚᱱ ᱵᱩᱡ ᱠᱚᱣᱟ
ᱡᱷᱟᱹᱱᱴᱤ ᱠᱚᱠᱚᱨ ᱦᱮᱸᱜ ᱦᱮᱸᱜ ᱜᱚᱢᱠᱮ ᱢᱟᱱᱮ ᱚᱱᱟ ᱱᱚᱣᱟ ᱠᱚ ᱢᱟᱱᱮ ᱠᱩᱠᱞᱤ ᱟᱸᱡᱚᱢ ᱠᱟᱛᱮᱜ ᱢᱟᱱᱮ ᱤᱧ ᱫᱚ ᱪᱮᱫᱠᱟᱧ ᱞᱟᱹᱭᱟ ᱡᱷᱟᱹᱱᱴᱤ ᱦᱮᱸ ᱡᱷᱟᱹᱱᱴᱤ ᱨᱮ ᱠᱚᱠᱚᱨ‌ ᱮ ᱟᱵ ᱠᱟᱱ ᱞᱮᱠᱟ ᱜᱮᱻᱞᱤᱧ ᱵᱩᱡᱷ
ᱟᱪᱪᱷᱟ ᱜᱚᱢᱠᱮ ᱱᱚᱜᱼᱚᱭ ᱯᱳᱭᱞᱳ ᱨᱮᱜᱮ ᱵᱤᱱ ᱞᱟᱹᱭ ᱠᱮᱫᱟ ᱡᱮ ᱛᱮᱦᱮᱧ ᱫᱚ ᱥᱤᱢ ᱡᱮᱞ ᱞᱮ ᱩᱛᱩ ᱞᱮᱜ-ᱟ ᱦᱮᱸᱥᱮ ᱚᱱᱟ ᱡᱷᱟᱹᱱᱴᱤ ᱠᱚᱠᱚᱨ ᱫᱚ ᱱᱟᱠᱷᱟᱡ ᱥᱤᱢ ᱵᱚᱱ ᱢᱮᱛᱟ ᱠᱚᱣᱟ ᱡᱟᱦᱟ ᱚᱲᱟᱜ ᱠᱚᱨᱮᱜ ᱵᱚᱱ ᱟᱹᱥᱩᱞ ᱠᱚᱣᱟ ᱦᱮᱸᱥᱮ
ᱟᱪᱪᱷᱟ
ᱴᱷᱤᱠ ᱜᱟᱪᱷᱮ ᱛᱟᱦᱚᱞᱮ ᱠᱩᱫᱩᱢ ᱞᱤᱧ ᱫᱚᱦᱚᱭᱮᱜᱼᱟ ᱦᱮᱸ ᱥᱮ
ᱟᱪᱪᱷᱟᱠ ᱜᱚᱢᱠᱮ ᱞᱮᱭ ᱛᱟᱞᱟᱝ ᱢᱮ
ᱠᱩᱫᱩᱢ ᱨᱮ ᱠᱩᱲᱤᱫ ᱠᱩᱲᱤᱫ ᱦᱮᱸᱥᱮ ᱫᱩᱞᱟᱹᱲ ᱟᱛᱮᱜ ᱮ ᱦᱚᱵᱚᱨ ᱠᱤᱫᱤᱧ ᱵᱟᱨ ᱛᱤ ᱛᱮ ᱪᱮᱴᱟᱜ ᱠᱤᱫᱤᱧ
ᱦᱮᱸ ᱫᱟᱩᱞᱟᱹᱲ ᱟᱛᱮᱜ ᱮ ᱦᱚᱵᱚᱨ ᱠᱤᱫᱤᱧ ᱵᱟᱨ ᱛᱤ ᱛᱮ ᱪᱮᱴᱟᱜ ᱠᱤᱫᱤᱧ
ᱦᱮᱸ
ᱜᱚᱢᱠᱮ ᱱᱚᱣᱟ ᱫᱚ ᱛᱩᱢᱫᱟᱜ ᱜᱚᱢᱠᱮ
ᱦᱮᱸ ᱦᱮᱸ ᱜᱚᱢᱠᱮ ᱚᱱᱟ ᱜᱮ ᱦᱳᱭᱳᱜᱼᱟ
ᱟᱹᱰᱤ ᱪᱮᱨᱦᱟ ᱢᱟᱱᱮ ᱠᱚᱞᱮ ᱨᱮᱵᱚᱱ ᱦᱚᱵᱚᱨ ᱜᱚᱜ ᱠᱟᱜᱼᱟ ᱟᱨ ᱮᱠᱫᱚᱢ ᱛᱟᱝ ᱢᱤᱛᱟᱝ ᱫᱷᱟᱲᱟᱝ ᱛᱟᱝ ᱦᱮᱦᱮᱻ
ᱦᱮᱸ ᱜᱚᱢᱠᱮ ᱮᱠᱫᱚᱢ ᱾ ᱛᱟᱦᱚᱞᱮ ᱜᱚᱢᱠᱮ ᱟᱨᱦᱚ ᱵᱟᱠᱷᱟᱡ ᱠᱩᱫᱩᱢ ᱞᱤᱧ ᱫᱚᱦᱚᱭᱮᱜᱼᱟ ᱦᱮᱸ ᱥᱮ ᱮᱥᱮᱞ ᱠᱩᱲᱤ ᱦᱮᱸᱫᱮ ᱴᱩᱠᱩᱡ ᱮ ᱫᱤᱯᱤᱞ ᱫᱤᱯᱤᱞ ᱠᱟᱜᱼᱟ ᱢᱟᱱᱮ ᱠᱩᱫᱩᱢ ᱨᱮ ᱠᱩᱲᱤᱫ ᱠᱩᱲᱤᱫ ᱮᱥᱮᱞ ᱠᱩᱲᱤ ᱦᱮᱸᱫᱮ ᱴᱩᱠᱩᱡ ᱮ ᱫᱤᱯᱤᱞ ᱠᱟᱜᱼᱟ
ᱮᱥᱮᱞ ᱠᱩᱲᱤ ᱦᱮᱸᱫᱮ ᱴᱩᱠᱩᱡ ᱮ ᱫᱤᱯᱤᱞ ᱠᱟᱫᱟ
ᱦᱮᱸ
ᱪᱮᱫ ᱜᱚᱢᱠᱮ ᱱᱚᱣᱟ ᱫᱚ ᱛᱮᱨᱮᱞ ᱛᱟᱱᱟᱜ ᱦᱳᱭᱳᱜᱼᱟ ᱥᱮ ᱪᱮᱫ
ᱦᱳᱭ ᱚᱱᱠᱟᱱᱟᱜ ᱡᱚ ᱜᱮ ᱦᱳᱭᱳᱜᱼᱟ ᱢᱟ ᱫᱤᱥᱟᱹ ᱜᱚᱫ ᱠᱟᱫᱟᱵᱤᱱ ᱛᱟᱦᱚᱞᱮ
ᱥᱚᱥᱚ ᱥᱮ ᱪᱮᱫ ᱟᱪᱪᱷᱟ ᱟᱪᱪᱷᱟ
ᱢᱟᱱᱮ ᱚᱱᱟ ᱡᱚᱴᱟᱜ ᱫᱚ ᱟᱻᱠᱷᱟᱡ ᱥᱮᱨᱚᱠᱚᱢ ᱮᱥᱮᱞ ᱜᱮ ᱧᱮᱞᱚᱜ-ᱟ ᱥᱮ ᱟᱨ ᱚᱱᱟ ᱡᱟᱝᱴᱟᱜ ᱫᱚ ᱟᱻᱠᱷᱟᱡ ᱤᱭᱟᱹ ᱜᱮ
ᱮᱠᱟᱞ ᱮᱠᱟᱞ ᱜᱮ
ᱱᱚᱜ ᱚ ᱱᱚᱝᱠᱟ
ᱥᱟᱹᱸᱜᱤᱧ ᱠᱷᱚᱱᱟᱜ ᱜᱮ ᱟᱹᱰᱤ ᱪᱮᱨᱦᱟ ᱮᱠᱫᱚᱢ ᱧᱮᱞᱚᱜᱼᱟ
ᱦᱮᱸ ᱢᱟ ᱜᱚᱝᱠᱮ ᱟᱨᱚ ᱡᱩᱫᱤ ᱚᱝᱠᱟᱱᱟᱜ ᱠᱩᱫᱩᱢ ᱵᱤᱱ ᱵᱟᱰᱟᱭ ᱠᱷᱟᱱ ᱞᱟᱹᱭ ᱵᱤᱱ
ᱟᱪᱪᱷᱟ ᱜᱚᱝᱠᱮ ᱥᱮᱨᱮᱧ ᱛᱟᱞᱟ ᱛᱮᱞᱤᱧ ᱠᱩᱞᱤ ᱵᱤᱱᱟ ᱥᱮ ᱪᱮᱫ ᱞᱮᱠᱟ
ᱵᱟᱝ ᱠᱩᱫᱩᱢ ᱛᱟᱞᱟ ᱛᱮᱜᱮ ᱦᱟᱸᱜ ᱟᱠᱷᱟᱡ
ᱟᱪᱪᱷᱟ ᱢᱤᱫᱴᱟᱝ ᱮᱸ, ᱥᱮᱨᱮᱧ ᱛᱟᱦᱮᱸ ᱠᱟᱱᱟ ᱢᱤᱫᱴᱮᱱ ᱫᱚᱝ ᱥᱮᱨᱮᱧ ᱦᱮᱸ ᱥᱮ
ᱟᱪᱪᱷᱟ ᱚᱱᱟ ᱫᱚ ᱦᱟᱸᱜ ᱠᱷᱟᱡ ᱯᱚᱨᱮ ᱛᱮᱞᱟᱝ ᱤᱭᱟᱹ ᱥᱮᱨᱮᱧᱟ ᱦᱮᱸᱥᱮ ᱛᱟᱦᱚᱞᱮ ᱢᱟᱱᱮ ᱠᱩᱫᱩᱢ ᱨᱮᱱᱟᱜ ᱤᱭᱟᱹᱴᱟᱜ ᱫᱚ ᱪᱮᱫ ᱠᱟᱱᱟ ᱢᱟᱱᱮ ᱠᱩᱫᱩᱢ ᱢᱮᱱᱤᱝ ᱴᱟᱜ ᱫᱚ
ᱟᱪᱪᱷᱟ ᱚᱱᱟ ᱫᱚ ᱠᱩᱫᱩᱢ ᱠᱩᱫᱩᱢ ᱨᱮ ᱠᱩᱬᱤᱫ ᱠᱩᱬᱤᱫ ᱪᱮᱫ ᱫᱟᱨᱮ ᱡᱚ ᱨᱮᱫᱚ ᱡᱟᱹᱱᱩᱢᱟᱱᱟ
ᱚ
ᱟᱪᱪᱷᱟ ᱜᱚᱝᱠᱮ ᱟᱹᱞᱤᱧ ᱫᱚ ᱱᱚᱣᱟ ᱞᱤᱧ ᱞᱟᱹᱭ ᱦᱚᱪᱚᱭ ᱫᱟ ᱡᱮ ᱦᱮᱸ ᱥᱮ ᱚᱱᱟ ᱠᱩᱫᱩᱢ ᱨᱮ ᱠᱩᱬᱤᱫ ᱠᱩᱬᱤᱫ ᱱᱚᱣᱟ ᱨᱮᱱᱟᱜ ᱢᱟᱱᱮ ᱰᱤᱯᱷᱤᱱᱮᱥᱚᱱ ᱴᱟᱜ ᱵᱤᱱ ᱮᱢ ᱫᱟᱲᱮᱜᱼᱟ ᱢᱟᱱᱮ ᱠᱩᱫᱩᱢ ᱫᱚ ᱪᱮᱫ ᱡᱤᱱᱤᱥ ᱠᱟᱱᱟ
ᱠᱩᱫᱩᱢ ᱜᱚᱝᱠᱮ ᱠᱩᱫᱩᱢ ᱱᱚᱣᱟ ᱫᱚ ᱢᱟᱱᱮ ᱪᱮᱫ ᱞᱮᱠᱟ ᱠᱩᱫᱩᱢ ᱫᱚᱻ ᱪᱮᱫ ᱞᱮᱠᱟᱧ ᱞᱟᱹᱭᱟ ᱜᱚᱝᱠᱮ ᱴᱷᱤᱠ ᱥᱟᱺᱦᱤᱡ ᱵᱟᱹᱧ ᱵᱩᱡᱽ ᱫᱟᱲᱮᱭᱟᱜ ᱠᱟᱱᱟ, ᱪᱮᱫ ᱞᱮᱠᱟ ᱰᱤᱯᱷᱤᱱᱮᱥᱚᱱᱤᱧ ᱮᱢᱟ
ᱴᱷᱤᱠ ᱟᱪᱷᱮ ᱜᱚᱝᱠᱮ ᱛᱟᱦᱞᱮ ᱟᱞᱤᱧ ᱡᱟᱦᱟ ᱛᱤᱱᱟᱹᱜ ᱞᱤᱧ ᱵᱟᱲᱟᱭᱟ ᱩᱱᱟᱹᱜ ᱜᱤᱞᱤᱧ ᱞᱟᱹᱭᱮᱜ-ᱟ ᱦᱮᱸ ᱥᱮ
ᱦᱮᱸ ᱦᱮᱸ
ᱚᱱᱮ ᱠᱩᱫᱩᱢ ᱨᱮ ᱡᱟᱦᱟᱸ ᱠᱩᱬᱤᱫ ᱠᱩᱬᱤᱫ ᱠᱚ ᱞᱟᱹᱭᱟ ᱦᱮᱸᱥᱮ ᱢᱟᱱᱮ ᱥᱚᱨᱚᱠ ᱨᱮᱱ ᱤᱭᱟᱹ ᱢᱟᱱᱮ ᱡᱟᱦᱟᱸᱭ ᱪᱮᱛᱟᱱ ᱛᱮ ᱠᱩᱬᱤᱫ ᱠᱩᱬᱤᱫ ᱪᱮᱬᱮ ᱵᱟᱠᱚ ᱩᱰᱟᱹᱜ ᱜᱮᱭᱟ
ᱟ ᱦᱮᱸ ᱦᱮᱸ
ᱩᱝᱠᱩ ᱚᱱᱮ ᱞᱟᱛᱟᱨ ᱨᱮ ᱦᱮᱡ ᱠᱟᱛᱮᱫ ᱚᱱᱮ ᱜᱩᱰᱩ ᱠᱚ ᱠᱟᱠᱲᱟ ᱠᱚ ᱡᱮᱢᱚᱱ ᱚᱱᱮ ᱞᱚᱪᱟ ᱜᱚᱫ ᱠᱚᱣᱟ ᱠᱚ ᱚᱱᱠᱟᱜᱮ ᱚᱱᱟ ᱠᱩᱫᱩᱢ ᱨᱮ ᱠᱩᱲᱤᱫ ᱠᱩᱲᱤᱫ ᱜᱤᱫᱽᱨᱟᱹ ᱠᱚ ᱞᱟᱦᱟ ᱛᱮᱱ ᱦᱟᱯᱲᱟᱢ ᱠᱚᱠᱚ ᱞᱟᱹᱭᱟᱠᱚ ᱛᱟᱦᱮᱸᱫᱼᱟ ᱡᱮ ᱠᱩᱫᱩᱢ ᱨᱮ ᱠᱩᱢᱤᱫ ᱠᱩᱬᱤᱫ ᱩᱱᱠᱩᱣᱟᱜ ᱜᱤᱫᱽᱨᱟᱹᱣᱟᱜ ᱵᱚᱦᱚᱜ ᱨᱮᱱᱟᱜ ᱦᱟᱛᱟᱝ ᱦᱚᱸ ᱡᱮᱢᱚᱱ ᱚᱝᱠᱟᱜᱮ ᱞᱟᱥᱮᱨᱚᱜ ᱛᱟᱠᱚ ᱢᱟ ᱢᱟᱱᱮ ᱩᱱᱤ ᱨᱤᱪᱤ ᱞᱮᱠᱟ ᱥᱮ ᱩᱱᱤ ᱠᱩᱬᱤᱫ ᱪᱮᱬᱮ ᱞᱮᱠᱟ ᱚᱝᱠᱟ ᱜᱮᱠᱚ ᱦᱟᱞᱚ ᱫᱟᱲᱭᱟᱜ ᱢᱟ ᱚᱱᱟ ᱠᱷᱟᱹᱛᱤᱨ ᱛᱮ ᱱᱚᱣᱟ ᱫᱚ ᱠᱩᱫᱩᱢ ᱨᱮ ᱠᱩᱬᱤᱫ ᱠᱩᱬᱤᱫ ᱠᱚ ᱞᱟᱹᱭᱟᱜ ᱠᱟᱱᱟ
ᱟᱪᱷᱟ ᱠᱩᱫᱩᱢ ᱨᱮ ᱠᱩᱬᱤᱫ ᱠᱩᱬᱤᱫ ᱪᱮᱫ ᱫᱟᱨᱮ ᱡᱚ ᱨᱮ ᱫᱚ ᱡᱟᱹᱱᱩᱢ ᱟᱱᱟ
ᱦᱮᱸ ᱟᱫᱚ ᱱᱚᱣᱟ ᱫᱚ ᱦᱩᱭᱩᱜ ᱠᱟᱱᱟ ᱜᱚᱝᱠᱮ ᱱᱚᱣᱟ ᱨᱮᱱᱟᱜ ᱛᱮᱞᱟ ᱠᱚ ᱫᱚ ᱠᱟᱱᱴᱷᱟᱲ ᱫᱟᱨᱮ ᱢᱟᱱᱮ ᱠᱟᱱᱴᱷᱟᱲ ᱠᱟᱱᱴᱷᱟᱲ ᱡᱚ ᱨᱮ ᱫᱚ ᱡᱟᱹᱱᱩᱢᱟᱱᱟ ᱦᱮᱸᱥᱮ
ᱮᱠᱫᱚᱢ ᱮᱠᱫᱚᱢ ᱮᱠᱟᱞ ᱡᱚᱛᱷᱟᱛ ᱠᱟᱛᱷᱟ ᱡᱚᱛᱷᱟᱛ ᱛᱮᱞᱟᱵᱤᱱ ᱮᱢ ᱟᱠᱟᱜᱼᱟ ᱜᱚᱝᱠᱮ
ᱦᱮᱸ ᱜᱚᱝᱠᱮ ᱟᱨᱚ ᱚᱝᱠᱟᱱᱟᱜ ᱡᱩᱫᱤ ᱠᱩᱫᱩᱢ ᱠᱚᱵᱮᱱ ᱞᱟᱹᱭ ᱞᱮᱠᱷᱟᱱ
ᱜᱚᱝᱠᱮ ᱠᱩᱫᱩᱢ ᱟᱪᱷᱟ ᱜᱚᱝᱠᱮ ᱢᱟᱱᱮ ᱟᱹᱰᱤ ᱢᱟᱱᱮ ᱟᱹᱰᱤ ᱫᱤᱱ ᱨᱮ ᱟᱹᱰᱤ ᱡᱚᱠᱷᱚᱱ ᱤᱧ ᱡᱚᱠᱷᱚᱱ ᱟᱹᱰᱤ ᱠᱟᱹᱴᱤᱡ ᱤᱧ ᱛᱟᱦᱮᱸ ᱠᱟᱱᱟ ᱦᱮᱸᱥᱮ ᱩᱱᱫᱚᱧ ᱟᱸᱡᱚᱢ ᱞᱮᱜ-ᱟ ᱱᱮᱛᱟᱨ ᱫᱚ ᱵᱟᱝ ᱟᱸᱡᱚᱢ ᱵᱟᱲᱟᱜ ᱠᱟᱱᱟ ᱱᱮᱛᱟᱨ ᱫᱚ ᱚᱠᱚᱭ ᱴᱷᱮᱱᱮᱢ ᱟᱸᱡᱚᱢᱟ ᱟᱨ ᱚᱝᱠᱟ ᱵᱟᱵᱟ ᱟᱭᱩ ᱛᱟᱠᱚ ᱦᱚᱸ ᱵᱟᱹᱱᱩᱜ ᱠᱚᱣᱟ ᱦᱮᱸ ᱥᱮ
ᱦᱮᱸ ᱜᱚᱝᱠᱮ
ᱠᱩᱫᱩᱢ ᱨᱮ ᱠᱩᱬᱤᱫ ᱠᱩᱬᱤᱫ ᱦᱮᱸᱥᱮ ᱜᱟᱰᱟ ᱫᱷᱟᱨᱮ ᱫᱷᱟᱨᱮ ᱛᱮ ᱥᱩᱭ ᱛᱚᱯᱟ
ᱚ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱜᱚᱝᱠᱮ ᱤᱭᱟᱹ ᱵᱩᱢᱵᱩᱡ ᱦᱟᱹᱠᱩ
ᱦᱮᱸ ᱴᱷᱤᱠ ᱴᱷᱤᱠ ᱮᱠᱫᱚᱢ ᱡᱚᱛᱷᱟᱛ ᱛᱮᱞᱟ ᱜᱚᱝᱠᱮ ᱟᱹᱵᱤᱱ ᱦᱚᱸᱵᱤᱱ ᱟᱸᱡᱚᱢ ᱠᱟᱫ ᱜᱮᱭᱟ ᱜᱚᱝᱠᱮ ᱟᱹᱵᱤᱱ ᱟᱹᱵᱤᱱ ᱦᱚᱸ ᱱᱚᱣᱟ ᱠᱚ ᱠᱩᱫᱩᱢ ᱫᱚᱵᱤᱱ ᱟᱸᱡᱚᱢ ᱠᱟᱜ ᱜᱮᱭᱟ
ᱦᱮᱸ ᱟᱸᱡᱚᱢ ᱠᱟᱫᱟᱞᱤᱧ ᱮᱱᱠᱦᱟᱡ ᱜᱚᱝᱠᱮ ᱟᱹᱞᱤᱧ ᱢᱤᱫᱴᱟᱝ ᱵᱷᱮᱱᱛᱟ ᱠᱟᱛᱷᱟ ᱞᱤᱧ ᱞᱟᱹᱭᱮᱜᱼᱟ ᱦᱮᱸ ᱥᱮ ᱜᱮᱞᱮ ᱦᱩᱲᱩ ᱨᱮ ᱟᱬᱜᱚᱢ ᱢᱟᱱᱮ ᱵᱮᱞᱮ ᱦᱩᱲᱩ ᱨᱮ ᱟᱬᱜᱚᱢ ᱢᱟᱱᱮ ᱜᱮᱞᱮ ᱵᱮᱞᱮ ᱦᱩᱲᱩ ᱨᱮ ᱟᱬᱜᱚᱢ ᱨᱮᱱᱟᱜ ᱢᱮᱱᱮᱫ ᱫᱚ ᱪᱮᱫ
ᱜᱚᱢᱠᱮ ᱱᱚᱣᱟ ᱢᱟ ᱵᱟᱹᱞᱤᱧ ᱵᱟᱲᱟᱭᱟ ᱜᱚᱢᱠᱮ
ᱢᱟᱱᱮ ᱡᱟᱦᱟᱸ ᱫᱚ ᱜᱮᱞᱮ ᱦᱩᱲᱩ ᱨᱮ ᱟᱬᱜᱚᱢ ᱠᱚ ᱞᱟᱹᱭᱫᱟ ᱦᱮᱸᱥᱮ ᱱᱚᱣᱟ ᱫᱚ ᱢᱟᱱᱮ ᱠᱟᱵᱤᱱ ᱢᱤᱫᱴᱟᱱ ᱵᱟᱯᱞᱟ ᱦᱩᱭᱩᱜ ᱞᱟᱹᱜᱤᱫᱼᱟ ᱦᱮᱸᱥᱮ ᱟᱫᱚ ᱚᱱᱟ ᱵᱟᱯᱞᱟ ᱵᱟᱯᱞᱟ ᱵᱷᱟᱸᱜᱚᱲ ᱜᱮᱭᱟᱦᱟᱜ ᱠᱷᱟᱡ ᱚᱱᱟ ᱜᱮᱞᱮ ᱦᱩᱲᱩᱨ ᱨᱮ ᱟᱬᱜᱚᱢ ᱫᱚᱠᱚ ᱢᱮᱱᱮᱜᱼᱟ
ᱟᱪᱷᱟ ᱟᱪᱷᱟ ᱟᱪᱷᱟ ᱟᱪᱦᱟ ᱟᱹᱰᱤ ᱟᱭᱢᱟ ᱥᱟᱨᱦᱟᱣ ᱜᱚᱝᱠᱮ
ᱦᱮᱸ ᱴᱷᱤᱠ ᱟᱪᱦᱮ ᱜᱚᱝᱠᱮ